ᱦᱮᱞᱳ
ᱦᱮᱞᱳ
ᱦᱮᱸ ᱢᱟᱹᱭ ᱡᱚᱦᱟᱨ ᱜᱮ᱾
ᱦᱳᱭ ᱫᱟ ᱡᱚᱦᱟᱨ ᱜᱮ᱾
ᱦᱟᱭ ᱱᱟᱯᱟᱭ ᱵᱟᱲᱟ ᱜᱮᱛᱚ ᱦᱟᱸᱜ ᱠᱷᱟᱡ?
ᱦᱳᱭ ᱫᱟ ᱱᱟᱯᱟᱭ ᱜᱮ ᱱᱤᱛᱚᱜ ᱦᱟᱵᱤᱡ ᱫᱚ, ᱟᱯᱮ ᱠᱚᱜᱤ?
ᱦᱟᱸᱜ ᱠᱷᱟᱡ ᱡᱚᱢ ᱵᱟᱲᱟ ᱠᱚᱫᱚ ᱦᱳᱭ ᱱᱟᱥᱮ ᱵᱟᱝ ᱢᱟᱹᱭ?
ᱦᱳᱭ ᱫᱟ ᱤᱱᱟᱱ ᱨᱮᱜᱮ ᱦᱳᱭ ᱠᱟᱱᱟ᱾
ᱟᱪᱪᱷᱟ ᱟᱨ ᱛᱟᱦᱟᱞᱮ ᱢᱟᱹᱭ ᱦᱮᱸ
ᱟᱯᱮ ᱫᱚ ᱚᱠᱟ ᱞᱮᱠᱟ ᱢᱮᱱᱟᱜ ᱯᱮᱭᱟ?
ᱦᱮᱸ ᱟᱞᱮ ᱫᱚ ᱱᱟᱯᱟᱭ ᱜᱮ ᱦᱟᱸᱜ ᱠᱷᱟᱡᱽ ᱢᱮᱱᱟᱜ ᱞᱮᱭᱟ ᱱᱤᱛ ᱜᱷᱟᱹᱲᱤᱡ ᱫᱚ ᱦᱟᱸᱜ ᱠᱷᱟᱡᱽ᱾ ᱟᱨ ᱛᱟᱦᱟᱞᱮ ᱢᱟᱹᱭ ᱛᱮᱦᱮᱧ ᱫᱚ ᱮᱸ ᱪᱮᱫ ᱠᱚ ᱞᱟᱹᱭᱟ ᱦᱩᱞ ᱢᱟᱦᱟ ᱤᱫᱤ ᱠᱟᱛᱮᱜ ᱞᱟᱝ ᱨᱚᱯᱚᱲᱟ ᱦᱳᱭ ᱥᱮ᱾
ᱦᱳᱭ ᱫᱟ ᱦᱳᱭ᱾
ᱢᱟ ᱛᱟᱦᱟᱞᱮ ᱦᱩᱞ ᱢᱟᱦᱟ ᱤᱫᱤ ᱠᱟᱛᱮᱜ ᱪᱮᱫ ᱮᱢ ᱵᱟᱲᱟᱭᱟ ᱦᱩᱰᱤᱧ ᱢᱟᱪᱷᱟ ᱞᱟᱹᱭ ᱛᱟᱞᱟᱝ ᱢᱮ ᱢᱟ?
ᱟᱹᱰᱤ ᱠᱤᱪᱷᱩ ᱫᱚ ᱵᱟᱹᱧ ᱵᱟᱲᱟᱭᱟ ᱫᱟ ᱡᱟᱦᱟᱸᱧ ᱵᱟᱲᱟᱭᱟ ᱚᱱᱟᱜᱤᱧ
ᱦᱮᱸ ᱦᱩᱰᱤᱧ ᱦᱩᱰᱤᱧ ᱢᱟᱪᱷᱟ ᱛᱮ᱾
ᱦᱳᱭ ᱟᱸ ᱥᱮᱫᱟᱭ ᱡᱚᱠᱷᱮᱱ ᱡᱚᱠᱷᱚᱱ ᱤᱝᱨᱮᱡᱽ ᱠᱚᱣᱟᱜ ᱵᱤᱫᱟᱹ ᱱᱚᱣᱟ ᱟᱵᱚ ᱫᱤᱥᱚᱢ ᱠᱚ ᱤᱭᱟᱹᱭᱮᱫ ᱛᱟᱦᱮᱱᱟ ᱥᱟᱥᱚᱱᱮᱫ ᱛᱟᱦᱮᱱᱟ
ᱩᱱ ᱚᱠᱛᱮ ᱢᱟᱱᱮ ᱟᱵᱚ ᱪᱮᱛᱟᱱ ᱨᱮ ᱟᱹᱰᱤ ᱠᱚ ᱱᱟᱦᱟᱪᱟᱨᱮᱫ ᱛᱟᱦᱮᱱ-ᱟ᱾ ᱡᱮᱢᱚᱱ ᱛᱤᱨᱞᱟᱹ ᱦᱚᱯᱚᱱ ᱠᱚ ᱪᱮᱛᱟᱱ ᱨᱮ ᱡᱟᱜᱟ ᱡᱩᱢᱤ ᱠᱚ ᱪᱮᱛᱟᱱ ᱨᱮ᱾ ᱟᱵᱚ ᱠᱚ ᱨᱮᱡ ᱪᱟᱵᱟᱭᱮᱫ ᱵᱚᱱ ᱛᱟᱦᱮᱱ-ᱟ᱾
ᱦᱮᱸ
ᱚᱱᱟ ᱠᱷᱟᱹᱛᱤᱨ ᱥᱤᱫᱟᱹ ᱠᱟᱹᱱᱩ ᱛᱟᱹᱠᱤᱱ ᱚᱱᱟ ᱥᱟᱶᱛᱮ ᱥᱤᱫᱟᱹ ᱠᱟᱹᱱᱩ ᱪᱟᱸᱫᱽ ᱵᱷᱟᱭᱨᱳ ᱯᱷᱩᱞᱳ ᱡᱷᱟᱱᱚ ᱩᱝᱠᱩ ᱠᱚ ᱞᱟᱹᱲᱦᱟᱹᱭ ᱞᱮᱱᱟ ᱤᱝᱨᱮᱡᱽ ᱠᱚ ᱥᱟᱶ᱾ ᱵᱷᱚᱜᱽᱱᱟᱰᱤ ᱟᱛᱳ ᱨᱮ᱾
ᱦᱮᱸ
ᱟᱨ ᱥᱤᱫᱟᱹ ᱠᱟᱹᱱᱩ ᱫᱚ ᱚᱱᱟ ᱡᱮᱢᱚᱱ ᱫᱟᱞ ᱞᱮᱫ ᱠᱤᱱᱟᱹ ᱠᱚ ᱟᱹᱰᱤ ᱟᱸᱴ ᱠᱚ ᱱᱟᱦᱟᱪᱟᱨ ᱞᱮᱫ ᱠᱤᱱᱟ ᱮᱱᱛᱮ ᱨᱮᱦᱚᱸ ᱵᱟᱹᱠᱤᱱ ᱜᱚᱡ ᱞᱮᱱᱟ᱾ ᱛᱮ ᱜᱚᱴᱟ ᱠᱚ ᱢᱟᱱᱮ ᱥᱟᱫᱚᱢ ᱪᱟᱲᱵᱚᱞ ᱨᱮ ᱛᱚᱞ ᱠᱟᱛᱮ ᱜᱚᱴᱟ ᱠᱚ ᱚᱨ ᱠᱮᱫ ᱠᱤᱱᱟ ᱮᱱᱦᱚᱸ ᱵᱟᱹᱠᱤᱱ ᱜᱚᱡ ᱞᱮᱱᱟ ᱢᱩᱪᱟᱹᱫ ᱨᱮ ᱚᱱᱟ ᱵᱟᱲᱮ ᱫᱟᱨᱮ ᱨᱮ ᱠᱚ ᱯᱟᱹᱥᱤ ᱠᱮᱫ ᱠᱤᱱᱟᱹ ᱟᱨ ᱠᱤᱱ ᱜᱚᱡ ᱱᱟ᱾ ᱟᱨ ᱱᱚᱣᱟ ᱫᱚ ᱦᱩᱭ ᱞᱮᱱᱟ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱨᱮ ᱱᱚᱣᱟ ᱫᱚ᱾ ᱚᱱᱟ ᱞᱟᱹᱜᱤᱫ ᱛᱮ ᱱᱤᱛᱳᱜ ᱦᱟᱹᱵᱤᱡ ᱟᱵᱚ ᱚᱱᱟ ᱞᱟᱹᱜᱤᱫ ᱦᱩᱞ ᱢᱟᱦᱟ ᱵᱚᱱ ᱢᱟᱱᱟᱣ ᱜᱮᱭᱟ᱾
ᱴᱷᱤᱠ ᱟᱪᱷᱮ ᱢᱟᱹᱭ ᱟᱹᱰᱤ ᱟᱭᱢᱟ ᱥᱟᱨᱦᱟᱣ ᱡᱟᱦᱟᱢ ᱞᱟᱹᱭ ᱠᱮᱫᱟ ᱚᱝᱠᱟᱜᱮ ᱦᱩᱞ ᱢᱟᱦᱟ ᱫᱚ ᱦᱚᱭ ᱞᱮᱱᱟ ᱦᱮᱸ ᱥᱮ᱾ ᱢᱮᱱᱠᱷᱟᱱ ᱱᱤᱛᱳᱜ ᱟᱜ ᱡᱩᱜᱽ ᱨᱮ ᱧᱮᱞᱚᱜ ᱠᱟᱱᱟ ᱦᱩᱞ ᱢᱟᱦᱟ ᱞᱮᱠᱟᱱ ᱫᱤᱱ ᱨᱮ ᱦᱮᱸ ᱥᱮ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱨᱮ ᱡᱟᱦᱟᱸ ᱦᱩᱞ ᱢᱟᱦᱟ ᱵᱚᱱ ᱢᱟᱱᱟᱣᱮᱜ-ᱟ ᱱᱮᱛᱟᱨ ᱟᱹᱰᱤ ᱡᱟᱭᱜ-ᱟ ᱨᱮ ᱟᱹᱰᱤ ᱨᱚᱠᱚᱢ ᱢᱟᱱᱮ ᱚᱱᱟ ᱫᱤᱱᱨᱮ ᱚᱨᱜᱮᱥᱴᱟᱨ ᱠᱤᱝᱵᱟ ᱮᱸ ᱵᱚᱞ ᱠᱷᱮᱞᱳᱰ ᱠᱤᱝᱵᱟ ᱯᱟᱛᱟ ᱮᱱᱮᱡ ᱠᱚ ᱦᱳᱭᱳᱜ ᱠᱟᱱᱟ᱾ ᱱᱚᱣᱟ ᱵᱟᱨᱮᱛᱮ ᱡᱮ ᱡᱟᱦᱟᱸ ᱠᱚ ᱠᱚᱨᱟᱣ ᱮᱫᱟ ᱱᱚᱣᱟ ᱫᱚ ᱱᱟᱯᱟᱭ ᱡᱤᱱᱤᱥ ᱠᱟᱱᱟ ᱥᱮ ᱵᱟᱝ ᱱᱟᱯᱟᱭ ᱡᱤᱱᱤᱥ ᱠᱟᱱᱟ?
ᱵᱟᱝ ᱜᱮ ᱜᱟᱱ ᱱᱚᱣᱟ ᱫᱚ ᱮᱠᱟᱞᱜᱮ ᱱᱟᱯᱟᱭ ᱡᱤᱱᱤᱥ ᱫᱚ ᱵᱟᱝ ᱠᱟᱱᱟ᱾
ᱮᱠᱫᱚᱢ, ᱢᱮᱱᱠᱷᱟᱱ ᱦᱟᱯᱮᱱ ᱫᱤᱱ ᱡᱟᱦᱟᱸᱭ ᱜᱤᱫᱽᱨᱟᱹ-ᱯᱤᱫᱽᱨᱟᱹ ᱦᱟᱨᱟᱜ-ᱟ ᱠᱚ ᱢᱮᱱᱠᱷᱟᱱ ᱩᱱᱠᱩ ᱡᱩᱫᱤ ᱯᱚᱛᱚᱵ ᱠᱚ ᱥᱮ ᱵᱟ ᱯᱚᱛᱚᱵ ᱠᱚ ᱥᱮ ᱡᱟᱸᱦᱟᱱᱟᱜ ᱵᱟᱝᱠᱚ ᱯᱟᱲᱦᱟᱜ-ᱟ ᱠᱟᱹᱦᱱᱤ ᱠᱚ ᱢᱮᱱᱠᱷᱟᱱ ᱩᱱᱠᱩ ᱢᱟᱠᱚ ᱵᱩᱡᱟ᱾ ᱛᱤᱨᱤᱥᱮ ᱡᱩᱱ ᱫᱚ ᱥᱟᱱᱛᱟᱞ ᱠᱚᱣᱟᱜ ᱢᱤᱫᱴᱟᱝ ᱯᱚᱨᱚᱵᱽ ᱮᱱᱮᱡ ᱠᱟᱱᱟ ᱥᱮ ᱵᱚᱞ ᱠᱷᱮᱹᱞ᱾ ᱠᱷᱮᱞᱳᱰ ᱫᱤᱱ ᱠᱟᱱᱟ ᱥᱮ ᱤᱭᱟᱹ ᱚᱨᱜᱮᱥᱴᱟᱨ ᱫᱤᱱ ᱠᱟᱱᱟ ᱱᱚᱝᱠᱟ ᱜᱮᱛᱚ ᱠᱚ ᱢᱚᱱᱮᱭᱟ ᱦᱮᱸ ᱥᱮ᱾
ᱦᱳᱭ, ᱚᱝᱠᱟ ᱜᱮ ᱩᱱᱠᱩ ᱫᱚᱠᱚ ᱢᱚᱱᱮᱭᱟ ᱦᱳᱭ᱾
ᱦᱮᱸ ᱱᱚᱣᱟ ᱜᱮ ᱢᱮᱱᱠᱷᱟᱱ ᱱᱚᱣᱟ ᱪᱤᱠᱟᱹᱛᱮ ᱵᱚᱱᱫᱚ ᱞᱮᱠᱷᱟᱱ ᱱᱟᱯᱟᱭᱚᱜ-ᱟ? ᱱᱚᱣᱟ ᱡᱮ ᱚᱨᱜᱮᱥᱴᱟᱨ ᱦᱩᱭᱩᱜ ᱠᱟᱱᱟ ᱱᱚᱣᱟ ᱱᱚᱣᱟ ᱫᱤᱱ ᱨᱮ ᱢᱤᱫᱴᱟᱝ ᱵᱷᱟᱸᱰᱟᱱ, ᱵᱷᱟᱸᱰᱟᱱ ᱚᱲᱟᱜ ᱨᱮ ᱡᱩᱫᱤ ᱤᱭᱟᱹᱭᱟᱢ᱾ ᱦᱟᱸᱰᱮ ᱰᱤ ᱡᱮ ᱵᱚᱠᱥ ᱮᱢ ᱪᱟᱹᱞᱩᱭᱟ ᱚᱱᱟ ᱫᱚ ᱠᱷᱟᱨᱟᱯ ᱡᱤᱱᱤᱥ ᱠᱟᱱᱟ ᱥᱮ ᱚᱱᱟ ᱫᱚ ᱤᱭᱟᱹ᱾ ᱛᱤᱨᱤᱥᱮ ᱡᱩᱱ ᱫᱚ ᱦᱩᱭᱩᱜ ᱠᱟᱱᱟ᱾ ᱢᱤᱫᱴᱟᱝ ᱚᱱᱟ ᱫᱚ ᱟᱵᱚᱣᱟᱜ ᱫᱚ ᱫᱩᱠ ᱞᱮᱠᱟᱱ ᱫᱤᱱ ᱠᱟᱱᱟ, ᱚᱱᱟ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ᱾
ᱦᱳᱭ, ᱦᱳᱭ᱾
ᱚᱱᱠᱟᱜᱮ ᱛᱟᱦᱞᱮ ᱢᱟᱹᱭ ᱤᱧ ᱠᱤᱪᱷᱩᱩᱜᱟᱱ ᱦᱟᱸᱜ ᱠᱷᱟᱡ ᱦᱩᱞ ᱢᱟᱦᱟ ᱤᱫᱤ ᱠᱟᱛᱮᱫ ᱠᱤᱪᱷᱩᱩᱜᱟᱱ ᱠᱩᱠᱞᱤᱢ ᱞᱟᱹᱭᱟᱧ ᱱᱟ ᱠᱷᱟᱱ ᱱᱚᱣᱟ ᱠᱚᱨᱮᱱᱟᱜ ᱛᱮᱞᱟ ᱡᱩᱫᱤᱢ ᱮᱢ ᱫᱟᱲᱮᱭᱟᱜ-ᱟ ᱮᱢ ᱢᱮ᱾ ᱵᱟᱝᱠᱷᱟᱱ ᱤᱧ ᱱᱟᱠᱷᱟᱡ ᱤᱧ ᱞᱟᱹᱭᱟ ᱦᱮᱸ ᱥᱮ᱾
ᱦᱳᱭ ᱫᱟ ᱦᱳᱭ ᱴᱷᱤᱠ ᱜᱮᱭᱟ᱾
ᱟᱨ ᱟᱢᱦᱚᱸ ᱡᱩᱫᱤ ᱚᱝᱠᱟᱱᱟᱜ ᱠᱩᱠᱞᱤ ᱛᱟᱸᱦᱮᱱ ᱠᱷᱟᱱ ᱞᱟᱹᱭ ᱫᱟᱲᱮᱭᱟᱜ-ᱟᱢ᱾
ᱦᱳᱭ ᱫᱟ ᱦᱳᱭ, ᱴᱷᱤᱠ ᱜᱮ᱾
ᱴᱷᱤᱠ ᱟᱪᱷᱮ ᱢᱟ, ᱥᱤᱫᱩ ᱠᱟᱹᱱᱩ ᱛᱟᱹᱠᱤᱱ ᱫᱚ ᱚᱠᱟᱨ ᱨᱮᱠᱤᱱ ᱡᱟᱱᱟᱢ ᱞᱮᱱᱟ?
ᱵᱷᱚᱜᱽᱱᱟᱰᱤ ᱟᱹᱛᱳ ᱨᱮ᱾
ᱦᱮᱸ ᱢᱟᱹᱭ, ᱱᱚᱣᱟ ᱨᱮᱱᱟᱜ ᱛᱮᱞᱟ ᱫᱚ ᱱᱟᱠᱷᱟᱡ ᱱᱚᱣᱟ ᱜᱮ ᱦᱩᱭᱩᱜ-ᱟ᱾ ᱛᱟᱦᱞᱮ ᱟᱨᱚ ᱢᱤᱫᱴᱟᱝ ᱠᱩᱞᱤᱭᱮᱫ ᱢᱮᱭᱟ ᱦᱮᱸᱥᱮ, ᱥᱤᱫᱩ ᱠᱟᱹᱱᱩ ᱤᱭᱟᱹ ᱥᱤᱫᱩ ᱠᱟᱹᱱᱩ ᱛᱟᱹᱠᱤᱱ ᱨᱮᱱᱟᱜ ᱟᱯᱟᱛ ᱧᱩᱛᱩᱢ ᱫᱚ ᱪᱮᱫ ᱠᱟᱱᱟ?
ᱚᱱᱟᱫᱚ ᱫᱟ ᱵᱟᱹᱧ ᱵᱟᱲᱟᱭᱟ᱾
ᱚ, ᱱᱚᱣᱟ ᱥᱤᱫᱩ ᱠᱟᱹᱱᱩ ᱜᱚᱢᱠᱮ ᱛᱟᱹᱠᱤᱱ ᱨᱮᱱ ᱟᱯᱟᱛ ᱧᱩᱛᱩᱢ ᱫᱚ ᱦᱩᱭᱩᱜ ᱠᱟᱱᱟ ᱦᱟᱸᱜ ᱠᱷᱟᱡ ᱪᱩᱱᱩ ᱢᱩᱨᱢᱩ᱾
ᱚ, ᱟᱪᱪᱷᱟ᱾
ᱢᱟ ᱢᱟᱹᱭ ᱟᱢ ᱡᱟᱹᱥᱛᱤᱜ ᱠᱟᱱᱟ ᱟᱨᱦᱚᱸ ᱚᱱᱠᱟᱱᱟᱜ ᱠᱩᱠᱞᱤ᱾
ᱟᱪᱪᱷᱟ᱾ ᱮᱸᱜ, ᱤᱧ ᱫᱚ ᱮᱴᱟᱜ ᱟᱜ ᱤᱧ ᱠᱩᱠᱞᱤᱭᱮᱫ ᱢᱮᱭᱟ ᱫᱟ ᱦᱮᱸ?
ᱦᱮᱸ ᱢᱟ᱾
ᱮᱸᱜ, ᱜᱩᱨᱩ ᱜᱚᱝᱠᱮ ᱤᱫᱤ ᱠᱟᱛᱮᱜ ᱛᱷᱚᱲᱟ ᱞᱟᱹᱭ ᱟᱸᱡᱚᱢᱟᱹᱧ ᱢᱮ ᱫᱟ᱾
ᱦᱮᱸ ᱱᱚᱣᱟ ᱜᱮᱞᱟᱝ ᱪᱟᱵᱟᱜ ᱞᱮᱜᱮ, ᱛᱟᱨᱯᱚᱨᱮ ᱜᱩᱨᱩ ᱜᱚᱝᱠᱮ ᱥᱮᱫ ᱦᱚᱸ ᱪᱟᱞᱟᱜ ᱦᱩᱭᱩᱜ-ᱟ ᱦᱮᱸᱥᱮ ᱛᱟᱦᱞᱮ ᱟᱵᱟᱨ᱾ ᱟᱨᱚ ᱚᱝᱠᱟᱱᱟᱜ ᱠᱩᱠᱞᱤ ᱢᱮᱱᱟᱜ-ᱟ ᱦᱮᱸ ᱥᱮ, ᱥᱤᱫᱩ ᱠᱟᱹᱱᱩ ᱤᱭᱟᱹ ᱜᱚᱝᱠᱮ ᱥᱮ ᱱᱩᱠᱩ ᱥᱤᱫᱩ ᱠᱟᱹᱱᱩ ᱛᱟᱠᱚ ᱫᱚ ᱚᱠᱟ ᱯᱟᱹᱨᱤᱥ ᱨᱮᱱ ᱦᱚᱲ ᱠᱚ ᱛᱟᱦᱮᱸ ᱞᱮᱱᱟ?
ᱢᱩᱨᱢᱩ ᱯᱟᱹᱨᱤᱥ ᱨᱮᱱ᱾
ᱦᱮᱸ ᱱᱚᱣᱟ ᱨᱮᱱᱟᱜ ᱛᱮᱞᱟ ᱫᱚ ᱤᱭᱟᱹ ᱱᱚᱣᱟ ᱜᱮ ᱠᱟᱱᱟ ᱦᱮᱸ ᱥᱮ᱾ ᱛᱟᱯᱚᱨᱮ ᱟᱵᱟᱨ ᱢᱮᱱᱟᱜ-ᱟ, ᱦᱮᱸ ᱥᱮ᱾ ᱢᱟᱱᱮ ᱪᱩᱱᱩᱢ ᱢᱩᱨᱢᱩ ᱨᱮᱱ ᱫᱚ ᱛᱤᱱᱟᱹᱜ ᱜᱤᱫᱽᱨᱟᱹ ᱠᱚ ᱛᱟᱦᱮᱸ ᱞᱮᱱ ᱛᱟᱭᱟ? ᱢᱟᱱᱮ ᱥᱤᱫᱩ ᱠᱟᱹᱱᱩ ᱜᱚᱝᱠᱮ ᱟᱡ ᱵᱟᱵᱟ ᱨᱮᱱ? ᱱᱚᱣᱟ ᱠᱤᱱ ᱨᱮᱱ ᱫᱚ ᱢᱟᱱᱮ ᱩᱱᱤ ᱟᱡ ᱵᱟᱵᱟ ᱨᱮᱱ ᱫᱚ ᱛᱤᱱᱟᱹᱜ ᱜᱤᱫᱽᱨᱟᱹ ᱠᱚ ᱛᱟᱦᱮᱸ ᱞᱮᱱᱟ?
ᱛᱩᱨᱩᱭ ᱜᱚᱴᱟᱝ᱾
ᱦᱮᱸ, ᱢᱟᱹᱭ ᱧᱩᱛᱩᱢ ᱠᱚᱢ ᱵᱟᱲᱟᱭᱟ?
ᱦᱮᱸ ᱫᱟ ᱵᱟᱲᱟᱭᱟᱹᱧ।
ᱢᱟ ᱞᱟᱹᱭ ᱢᱮ ᱛᱟᱦᱚᱞᱮ
ᱥᱤᱫᱟᱹ ᱠᱟᱱᱩ ᱪᱟᱸᱫᱽ ᱵᱷᱟᱭᱨᱚ ᱯᱷᱩᱞᱳ ᱡᱷᱟᱱᱚ
ᱦᱮᱸ ᱮᱠᱫᱚᱢ ᱚᱱᱟᱜᱮ ᱟᱠᱷᱟᱡ ᱟᱨ ᱢᱤᱫᱴᱟᱝ ᱠᱩᱠᱞᱤ ᱥᱤᱫᱩ ᱠᱟᱹᱱᱩ ᱫᱚ ᱪᱮᱫ ᱦᱩᱞ ᱠᱤᱱ ᱮᱛᱚᱦᱚᱵ ᱞᱮᱫᱟ?
ᱥᱟᱱᱛᱟᱲ ᱦᱩᱞ
ᱦᱮᱸ ᱱᱚᱣᱟ ᱦᱩᱞ ᱫᱚ ᱛᱤᱱᱟᱹᱜ ᱥᱟᱞᱨᱮ ᱦᱩᱭ ᱞᱮᱱᱟ?
ᱟᱴᱷᱮᱨᱚᱥᱚ ᱯᱚᱧᱪᱟᱱᱱᱚ ᱥᱟᱞᱨᱮ
ᱟᱪᱪᱷᱟ ᱟᱹᱰᱤ ᱱᱟᱯᱟᱭ ᱦᱮᱸ ᱢᱟᱟᱹᱭ ᱛᱟᱞᱦᱮ ᱢᱟ ᱟᱨᱚ ᱜᱩᱨᱩ ᱜᱚᱢᱠᱮᱭᱟᱜ ᱪᱮᱫ ᱠᱩᱠᱞᱤᱢ ᱞᱟᱹᱭᱮᱫ ᱛᱟᱦᱮᱸᱱᱟ ᱞᱟᱹᱭ ᱢᱮ
ᱜᱩᱨᱩ ᱜᱚᱝᱠᱮ ᱢᱟᱱᱮ ᱪᱤᱠᱟᱹᱛᱮ ᱚᱞ ᱪᱤᱠᱤᱭ ᱥᱤᱨᱡᱚᱱ ᱠᱮᱫᱟ ᱚᱱᱟ
ᱚᱞ ᱪᱤᱠᱤ ᱱᱚᱣᱟ ᱨᱮᱱᱟᱜ ᱠᱟᱹᱦᱱᱤ ᱫᱚ ᱢᱟᱹᱭ ᱟᱹᱰᱤ ᱢᱟᱨᱟᱝ ᱟ। ᱢᱮᱱᱠᱷᱟᱱ ᱤᱭᱟᱹ ᱤᱧᱦᱚᱸ ᱩᱱᱟᱹᱜ ᱴᱟ ᱫᱚ ᱵᱟᱹᱧ ᱵᱟᱲᱟᱭᱟ ᱡᱟᱦᱟᱸ ᱛᱤᱱᱟᱹᱜ ᱤᱧ ᱵᱟᱲᱟᱭᱟ ᱠᱷᱟᱡ ᱩᱱᱟᱹᱜ ᱜᱤᱧ ᱞᱟᱹᱭᱟ ᱟᱠᱷᱟᱡ ᱜᱩᱨᱩ ᱜᱚᱝᱠᱮ ᱫᱚ ᱟᱜᱮ ᱫᱚ ᱦᱤᱱᱫᱤ ᱤᱭᱟᱹ ᱦᱤᱱᱫᱤ ᱯᱟᱹᱨᱤᱥ ᱛᱮ ᱯᱟᱲᱦᱟᱜ ᱠᱟᱱ ᱛᱟᱦᱮᱸᱜᱼᱟ ᱦᱮᱸᱥᱮ ᱚᱸᱰᱮ ᱫᱚ ᱪᱮᱫ ᱦᱚᱸ ᱵᱟᱭ ᱵᱩᱡ ᱫᱟᱲᱮᱜ ᱠᱟᱱᱟ ᱪᱮᱫ ᱠᱚ ᱞᱟᱹᱭ ᱮᱫᱟ ᱪᱮᱫ ᱠᱚ ᱚᱞ ᱮᱫᱟ ᱢᱮᱱᱠᱷᱟᱱ ᱱᱚᱣᱟ ᱵᱟᱭ ᱵᱩᱡ ᱫᱟᱲᱮᱭᱟᱫᱟ ᱛᱟᱯᱚᱨᱮ ᱩᱱᱤ ᱫᱚ ᱮᱴᱟᱜ ᱦᱟᱱᱟ ᱱᱟᱣᱟ ᱤᱥᱠᱩᱞ ᱠᱚᱨᱮ ᱪᱟᱞᱟᱜ ᱠᱟᱱ ᱨᱮᱦᱚᱸ ᱱᱤᱡᱮᱨᱟᱜ ᱯᱟᱹᱨᱤᱥ ᱫᱚ ᱟᱠᱷᱟᱡ ᱵᱟᱭ ᱧᱟᱢ ᱞᱮᱜ- ᱟ ᱥᱮ ᱱᱤᱡᱮᱨᱟᱜ ᱞᱤᱯᱤ ᱫᱚ ᱵᱟᱭ ᱧᱟᱢ ᱞᱮᱫᱟ ᱛᱟᱨᱯᱚᱨᱮ ᱚᱱᱠᱟ ᱠᱟᱛᱮᱜ ᱟᱭᱟᱜ ᱡᱚᱠᱷᱚᱱ ᱤᱭᱟᱹ ᱠᱩᱲᱤ ᱩᱢᱮᱨ ᱦᱩᱭᱮᱱ ᱛᱟᱭᱟ ᱩᱱ ᱥᱚᱢᱚᱭ ᱫᱚ ᱟᱫᱚ ᱟᱵᱚᱣᱟᱜ ᱪᱤᱠᱤ ᱵᱮᱱᱟᱭ ᱤᱭᱟᱹ ᱮᱛᱚᱦᱚᱵ ᱠᱮᱫᱟ ᱚᱱᱟ ᱫᱚ ᱩᱱᱤᱥᱥᱚ ᱯᱚᱸᱪᱤᱥ ᱥᱟᱞ ᱨᱮ ᱵᱮᱱᱟᱣ ᱠᱮᱫᱼᱟ ᱦᱮᱸᱥᱮ ᱚᱱᱟ ᱞᱟᱦᱟᱨᱮ ᱥᱟᱹᱫᱷᱩ ᱨᱟᱢᱪᱟᱸᱫᱽ ᱜᱚᱝᱠᱮ ᱦᱚᱸ ᱢᱤᱫᱴᱟᱝ ᱪᱤᱠᱤ ᱵᱮᱱᱟᱣ ᱞᱮᱫᱟᱭ ᱚᱱᱟ ᱨᱮᱱᱟᱜ ᱧᱩᱛᱩᱢ ᱫᱚ ᱦᱩᱭᱩᱜ ᱠᱟᱱᱟ ᱢᱚᱸᱡᱽ ᱫᱟᱸᱫᱷᱮᱲ ᱦᱟᱠᱷᱟᱡ ᱱᱚᱣᱟ ᱟᱹᱰᱤ ᱦᱩᱰᱤᱧ ᱢᱟᱪᱷᱟ ᱛᱤᱧ ᱞᱟᱹᱭ ᱠᱮᱼᱟ ᱦᱟᱠᱷᱟᱡ ᱵᱟᱢ ᱵᱩᱡᱷᱟᱹᱣ ᱫᱟᱲᱮᱭᱟᱫᱟ ᱟᱨᱚ ᱚᱱᱠᱟᱱᱟᱜ ᱠᱩᱠᱞᱤ ᱛᱟᱞᱟᱝ ᱢᱮ ᱢᱟ ᱜᱩᱨᱩ ᱜᱚᱢᱠᱮ ᱱᱤᱭᱟᱹ
ᱟᱨ ᱜᱩᱨᱩ ᱜᱚᱝᱠᱮ ᱛᱤᱱᱟᱹᱜ ᱥᱟᱦᱤᱛ ᱨᱮᱭ ᱡᱟᱱᱟᱢ ᱞᱮᱱᱟ?
ᱜᱩᱨᱩ ᱜᱚᱢᱠᱮ ᱫᱚᱭ ᱡᱟᱱᱟᱢ ᱞᱮᱱᱟ ᱯᱟᱸᱪᱮᱭ ᱢᱮ ᱩᱱᱤᱥᱥᱚ ᱯᱚᱸᱧᱪᱟᱥ ᱤᱭᱟᱹ ᱩᱱᱤᱥᱥᱚ ᱯᱟᱸᱪ ᱥᱟᱞ ᱨᱮ ᱟᱠᱷᱟᱡ ᱚᱨᱫᱷᱮᱠ ᱫᱚ ᱚᱱᱟ ᱫᱚᱠᱚ ᱞᱟᱹᱭᱫᱟ ᱡᱮ ᱵᱟᱹᱭᱥᱟᱹᱠᱷ ᱠᱩᱱᱟᱹᱢᱤ ᱦᱚᱸ ᱯᱟᱲᱟᱜ ᱠᱟᱱᱟ
ᱦᱮᱸ
ᱢᱟ ᱟᱨᱚ ᱠᱩᱠᱞᱤ ᱛᱟᱞᱟᱝ ᱢᱮ
ᱟᱨ ᱜᱩᱨᱩ ᱜᱚᱝᱠᱮ ᱫᱚ ᱚᱠᱟ ᱢᱟᱱᱮ ᱚᱠᱟ ᱟᱹᱛᱩ ᱨᱮᱭ ᱡᱟᱱᱟᱢ ᱞᱮᱱᱟ?
ᱱᱚᱣᱟ ᱫᱚ ᱰᱟᱦᱟᱨᱰᱤ ᱟᱹᱛᱩ ᱨᱮ ᱢᱚᱭᱩᱨᱵᱷᱚᱸᱡᱽ ᱡᱮᱞᱟ ᱤᱭᱟᱹ ᱢᱚᱭᱩᱨᱵᱷᱚᱸᱡᱽ ᱡᱮᱞᱟ ᱨᱮᱱᱟᱜ ᱤᱭᱟᱹ ᱚᱸᱰᱮ ᱰᱟᱦᱟᱨᱰᱤ ᱟᱹᱛᱩ ᱨᱮ
ᱟᱪᱪᱷᱟ ᱟᱨ ᱟᱡ ᱜᱚᱜᱚᱣᱟᱜ ᱧᱩᱛᱩᱢ ᱫᱚ ᱪᱮᱫ ᱛᱟᱦᱮᱸ ᱠᱟᱱᱟ
ᱟᱡ ᱜᱚᱜᱚᱣᱟᱜ ᱧᱩᱛᱩᱢ ᱫᱚ ᱛᱟᱦᱮᱸ ᱞᱮᱱᱟ ᱥᱚᱞᱢᱟ
ᱟᱨ ᱟᱡ ᱵᱟᱵᱟ ᱦᱟᱜ
ᱟᱡ ᱵᱟᱵᱟᱣᱟᱜ ᱫᱚ ᱱᱚᱱᱫᱚᱞᱟᱞ ᱢᱩᱨᱢᱩ
ᱚᱻ
ᱟᱨ ᱛᱟᱦᱚᱞᱮ ᱢᱟᱹᱭ ᱦᱮᱸ ᱢᱟ ᱞᱟᱹᱭ ᱢᱮ?
ᱱᱮᱛᱟᱨ ᱢᱟ ᱫᱟᱜ ᱜᱩᱨᱩ ᱜᱚᱢᱠᱮ ᱡᱟᱱᱟᱢ ᱢᱟᱦᱟ ᱡᱮᱢᱚᱱ ᱥᱟᱱᱛᱟᱲ ᱚᱞᱪᱤᱠᱤᱼᱼ ᱯᱟᱲᱦᱟᱣ ᱞᱟᱹᱜᱤᱫ ᱢᱟᱱᱮ ᱵᱟᱠᱚ ᱯᱟᱲᱦᱟᱜ ᱠᱟᱱᱟ ᱱᱮᱛᱟᱨ ᱠᱚᱨᱮᱱ ᱜᱤᱫᱽᱨᱟᱹ ᱠᱚᱢᱟ᱾ ᱵᱟᱠᱚ ᱪᱮᱫ ᱮᱫᱟ ᱟᱵᱚᱣᱟᱜ ᱡᱟᱱᱟᱢ ᱟᱲᱟᱝ ᱠᱚᱜᱮ᱾
ᱦᱮᱸ ᱦᱮᱸ
ᱟᱨ ᱜᱩᱨᱩ ᱜᱚᱢᱠᱮ ᱯᱟᱸᱪᱚᱭ ᱢᱮ ᱦᱚᱸ ᱵᱟᱠᱚ ᱢᱟᱱᱟᱣ ᱮᱫᱟ᱾
ᱦᱮᱸ ᱦᱮᱸ ᱱᱚᱣᱟ ᱢᱟ ᱟᱹᱰᱤ ᱢᱟᱨᱟᱝ ᱤᱭᱟᱹᱱᱟᱜ ᱜᱮᱼᱼ ᱢᱮᱱᱠᱷᱟᱱ ᱱᱚᱣᱟ ᱨᱮᱱᱟᱜ ᱤᱭᱟᱹ ᱵᱟᱝ ᱢᱟᱱᱟᱣ ᱨᱮᱱᱟᱜ ᱠᱟᱨᱚᱱ ᱫᱚ ᱦᱩᱭᱩᱜ ᱠᱟᱱᱟ ᱢᱮᱱ ᱠᱷᱟᱱ ᱱᱤᱡᱮᱨᱟᱜ ᱯᱟᱹᱨᱥᱤᱼᱼ ᱯᱟᱹᱨᱥᱤ ᱛᱮ ᱡᱟᱦᱟᱸᱭ ᱵᱟᱭ ᱯᱟᱲᱦᱟᱜᱼᱟ ᱩᱱᱤ ᱫᱚ ᱵᱟᱭ ᱵᱩᱡᱽ ᱫᱟᱲᱮᱭᱟᱜᱼᱟ ᱡᱮ ᱱᱤᱡᱮᱨᱟᱜ ᱯᱟᱹᱨᱥᱤ ᱨᱮᱦᱚᱸ ᱚᱠᱟ ᱞᱮᱠᱟ ᱜᱟᱵᱮ ᱢᱮᱱᱟᱜᱼᱟ᱾ ᱱᱚᱣᱟ ᱠᱷᱟᱡ ᱵᱟᱝᱼᱠᱚ ᱵᱩᱡᱽ ᱪᱚ ᱫᱟᱲᱮᱜ ᱠᱟᱱᱟ᱾ ᱚᱱᱟ ᱠᱷᱟᱹᱛᱤᱨ ᱛᱮ ᱪᱮᱫ ᱥᱟᱱᱛᱟᱲᱟᱜ ᱪᱮᱫ ᱪᱟᱞᱟᱜ ᱠᱟᱱᱟ ᱚᱠᱚᱭᱟᱜ ᱡᱚᱨᱢᱚ ᱫᱤᱱ ᱱᱚᱣᱟ ᱠᱚ ᱵᱟᱠᱚ ᱵᱩᱡᱷᱟᱹᱣ ᱫᱟᱲᱮᱜ ᱠᱟᱱᱟ᱾
ᱦᱳᱭ
ᱟᱫᱚ ᱚᱱᱟᱜᱮ ᱦᱟᱯᱮᱱ ᱫᱤᱱ ᱪᱮᱥᱴᱟ ᱭᱟᱠᱚ ᱟᱵᱚᱨᱮᱱ ᱟᱵᱚ ᱫᱚᱼᱼ ᱥᱟᱱᱛᱟᱲ ᱫᱚ ᱴᱤᱠᱟᱹ ᱫᱟᱨᱟᱢ ᱢᱮᱱᱟᱜ ᱵᱚᱱᱟ ᱟᱵᱚᱣᱟᱜ ᱞᱤᱯᱤ ᱠᱷᱟᱹᱛᱤᱨ ᱛᱮᱜᱮ ᱵᱟᱝ ᱠᱷᱟᱱᱼᱼ ᱟᱵᱚ ᱵᱚᱱ ᱞᱟᱹᱫᱩᱲ ᱪᱟᱵᱟ ᱠᱚᱜᱼᱟ ᱢᱟᱱᱮ ᱩᱱᱟᱹᱜ ᱥᱮᱪᱮᱫ ᱰᱟᱦᱟᱨ ᱵᱟᱵᱚᱱ, ᱛᱤᱭᱳᱜ ᱠᱮᱭᱟ ᱡᱩᱫᱤ ᱟᱵᱚᱣᱟᱜ ᱢᱤᱫ ᱴᱟᱝ ᱱᱚᱣᱟ ᱪᱤᱠᱤ ᱢᱮᱱᱟᱜᱼᱼ ᱛᱮ ᱚᱱᱟ ᱨᱮᱜᱮ ᱫᱟᱲᱮ ᱵᱚᱱ ᱟᱹᱭᱠᱟᱹᱣᱮᱫᱼᱟ᱾
ᱦᱳᱭ ᱟᱨ ᱱᱮᱛᱟᱨ ᱠᱚᱢᱟ ᱯᱟᱛᱟ ᱪᱷᱟᱛᱟ ᱜᱮᱠᱚ ᱫᱟᱬᱟᱱᱼᱼ ᱠᱟᱱᱟ ᱱᱮᱛᱟᱨ ᱠᱚᱢᱟ ᱚᱞᱚᱜ ᱯᱟᱲᱦᱟᱣ ᱢᱟ ᱵᱟᱝ ᱜᱮ ᱠᱚ ᱥᱮᱬᱟᱭᱮᱜᱼᱟᱼᱼ
ᱦᱮᱸ ᱯᱟᱛᱟ ᱪᱷᱟᱛᱟ ᱫᱟᱬᱟ ᱦᱚᱸ ᱟᱹᱰᱤ ᱢᱤᱫᱴᱟᱹᱝ ᱵᱟᱹᱲᱤᱡ ᱚᱨᱥᱚᱝ ᱧᱮᱞᱚᱜ ᱠᱟᱱᱟ᱾ ᱡᱮᱢᱚᱱ ᱱᱮᱛᱟᱨ ᱫᱚᱼᱼ ᱯᱟᱛᱟ ᱪᱷᱟᱛᱟ ᱚᱨᱠᱮᱥᱴᱟᱨ ᱠᱚ ᱫᱚᱢᱮ ᱦᱩᱭᱩᱜ ᱠᱟᱱᱟ ᱢᱮᱱ ᱠᱷᱟᱱ ᱚᱸᱰᱮ ᱧᱮᱞᱚᱜ ᱠᱟᱱᱟ ᱢᱟᱱᱮᱼᱼ ᱯᱚᱱᱫᱽᱨᱚ ᱵᱚᱪᱷᱚᱨ ᱥᱳᱞᱳ ᱵᱚᱪᱷᱚᱨ ᱨᱮᱱ ᱢᱟᱹᱭ ᱵᱟᱹᱵᱩ ᱛᱟᱠᱚ ᱪᱟᱞᱟᱣ ᱠᱟᱛᱮᱫ ᱦᱟᱺᱰᱤ ᱯᱟᱹᱣᱨᱟᱹ ᱠᱚ ᱧᱩᱭᱮᱫᱼᱟ᱾ ᱦᱮᱸ ᱥᱮ ᱡᱟᱦᱟᱸ ᱡᱟᱦᱟᱸ ᱵᱚᱦᱚᱜ ᱨᱮ ᱱᱮᱛᱚᱜᱼᱼ ᱤᱭᱟᱹ ᱞᱟᱥᱮᱨ ᱦᱟᱛᱟᱝ ᱫᱚᱨᱠᱟᱨ ᱚᱱᱟ ᱫᱚ ᱟᱠᱚ ᱫᱚ ᱦᱟᱱᱮ ᱵᱤᱥ ᱠᱚ ᱫᱩᱞᱟᱜ ᱠᱟᱱᱟ᱾ ᱵᱤᱥ ᱫᱩᱞ ᱞᱮᱠᱷᱟᱱ ᱚᱱᱟ ᱞᱟᱥᱮᱨ ᱦᱟᱛᱟᱝ ᱫᱚ ᱵᱟᱝ ᱞᱟᱥᱮᱨᱚᱜᱼᱟ ᱚᱱᱟ ᱫᱚ ᱞᱟᱸᱫᱩᱲᱚᱜᱼᱟ ᱡᱟᱦᱟᱸ ᱵᱚᱦᱚᱜ ᱰᱮᱵᱽᱞᱚᱯ ᱨᱮᱱᱟᱜ ᱮ ᱪᱮᱥᱴᱟᱭᱟ ᱚᱱᱟ ᱫᱚ ᱢᱮᱱ ᱠᱷᱟᱱ ᱵᱟᱝ ᱰᱮᱵᱽ ᱞᱚᱯᱚᱜᱼᱟ᱾ ᱟᱫᱚ ᱚᱱᱟ ᱠᱷᱟᱹᱛᱤᱨ ᱛᱮ ᱵᱟᱹᱲᱤᱡ ᱵᱟᱹᱲᱤᱡ ᱠᱚ ᱠᱟᱹᱢᱤ ᱮᱫᱟ ᱵᱟᱹᱲᱤᱡ ᱠᱟᱹᱢᱤ ᱵᱚᱞ ᱛᱮᱼᱼ ᱡᱮᱢᱚᱱ ᱢᱟᱱᱮ ᱠᱚᱢ ᱩᱢᱮᱨ ᱨᱮ ᱠᱚ ᱵᱟᱯᱞᱟᱜ ᱠᱟᱱᱟ ᱱᱚᱜᱼᱱᱚᱝᱼᱠᱟ ᱧᱮᱞᱚᱜ ᱠᱟᱱᱟ᱾
ᱦᱚᱭ ᱦᱚᱭ ᱦᱚᱭ
ᱱᱚᱜ ᱱᱚᱣᱟ ᱠᱚ ᱛᱟᱦᱚᱞᱮ ᱢᱟᱹᱭ ᱟᱵᱟᱨ ᱜᱩᱨᱩ ᱜᱚᱝᱠᱮ ᱯᱚᱸᱰᱤᱛ ᱨᱚᱜᱷᱩᱱᱟᱛᱷ ᱢᱩᱨᱢᱩ ᱱᱤᱭᱟᱹ ᱠᱤᱪᱷᱩ ᱜᱟᱱ ᱠᱩᱼᱼ ᱦᱮᱸ ᱥᱮ
ᱦᱚᱭ ᱫᱟ ᱦᱚᱭ
ᱦᱮᱸ ᱜᱩᱨᱩ ᱜᱚᱝᱠᱮ ᱯᱚᱸᱰᱤᱛ ᱨᱚᱜᱷᱩᱱᱟᱛᱷ ᱢᱩᱨᱢᱩ ᱣᱟᱜ ᱟᱯᱟᱛ ᱧᱩᱛᱩᱢ ᱫᱚ ᱪᱮᱫ ᱠᱟᱱᱟ?
ᱱᱚᱱᱫᱚᱞᱟᱞ ᱢᱩᱨᱢᱩ
ᱦᱮᱸ ᱴᱷᱤᱠ ᱴᱷᱤᱠ ᱛᱟᱦᱚᱞᱮ ᱜᱩᱨᱩ ᱜᱚᱝᱠᱮᱼᱼ ᱢᱟ ᱯᱚᱸᱰᱤᱛ ᱨᱚᱜᱷᱩᱱᱟᱛᱷ ᱢᱩᱨᱢᱩ ᱜᱚᱝᱠᱮ ᱢᱟ ᱱᱚᱣᱟ ᱚᱞ ᱪᱤᱠᱤ ᱥᱤᱨᱡᱟᱹᱣ ᱠᱷᱟᱹᱛᱤᱨ ᱛᱮ ᱯᱚᱸᱰᱤᱛ ᱨᱚᱜᱷᱩᱱᱟᱛᱷ ᱢᱩᱨᱢᱩᱼᱼ ᱵᱟᱠᱷᱟᱡ ᱤᱭᱟᱹ ᱩᱯᱟᱫᱷᱤ ᱧᱟᱢ ᱟᱠᱟᱫᱟᱭ ᱢᱮᱱ ᱠᱷᱟᱱ ᱚᱱᱟ ᱞᱟᱦᱟ ᱨᱮ ᱫᱚ ᱪᱷᱟᱹᱴᱤᱭᱟᱹᱨ ᱧᱩᱛᱩᱢ ᱫᱚ ᱪᱮᱫ ᱛᱟᱦᱮᱸ ᱞᱮᱱ ᱛᱟᱭᱟ?
ᱪᱷᱟᱹᱴᱤᱭᱟᱹᱨ ᱧᱩᱛᱩᱢ, ᱵᱟᱹᱧ ᱵᱟᱲᱟᱭᱟ ᱫᱟ ᱚᱱᱟ ᱫᱚ
ᱟ ᱩᱱᱫᱚ ᱪᱷᱟᱹᱴᱤᱭᱟᱹᱨ ᱧᱩᱛᱩᱢ ᱛᱟᱦᱮᱸ ᱞᱭᱱ ᱛᱟᱭᱟ ᱪᱩᱱᱩ ᱢᱩᱨᱢᱩᱼᱼ
ᱚ ᱦᱮᱸ
ᱦᱮᱸ ᱛᱟᱦᱚᱞᱮ ᱢᱟᱹᱭ ᱜᱩᱨᱩ ᱜᱚᱝᱠᱮ ᱫᱚ, ᱛᱤᱱᱟᱹᱜ ᱥᱟᱞ ᱨᱮ ᱵᱟᱯᱞᱟ ᱞᱮᱱᱟᱭ? ᱟᱨ ᱚᱠᱚᱭ ᱥᱟᱞᱟ- ᱜ ᱮᱸ ᱵᱟᱯᱞᱟ ᱞᱮᱱᱟ?
ᱫᱟ ᱚᱱᱟ ᱫᱚ ᱵᱟᱹᱧ ᱵᱟᱰᱟᱭᱟ᱾ ᱟᱢᱮᱢ ᱞᱟᱹᱭ ᱞᱮᱠᱷᱟᱱ ᱵᱷᱽᱟᱹᱜᱤ ᱠᱚᱜᱼᱟ᱾
ᱦᱮᱸ ᱴᱷᱤᱠ ᱟᱪᱷᱮ ᱛᱟᱦᱚᱞᱮ ᱞᱟᱹᱭ ᱮᱫᱟᱹᱧ᱾ ᱟᱡ ᱮ ᱵᱟᱯᱞᱟ ᱩᱱᱤᱥ ᱥᱚ ᱛᱤᱨᱤᱥ ᱥᱟᱞ ᱨᱮ, ᱱᱚᱦᱟ ᱵᱟᱥᱠᱮ ᱥᱟᱞᱟᱜ᱾
ᱚᱸᱻ ᱜᱩᱨᱩ ᱜᱚᱝᱠᱮ ᱫᱚ ᱟᱨ ᱦᱚᱸ, ᱯᱟᱹᱨᱥᱤ ᱥᱤᱧ ᱪᱟᱸᱫᱚ ᱦᱚᱸ ᱵᱚᱱ ᱢᱮᱛᱟᱭᱟ᱾ ᱫᱟ ᱵᱟᱝ?
ᱦᱮᱸ, ᱦᱮᱸ, ᱦᱮᱸ, ᱦᱮᱸ᱾
ᱱᱚᱜᱼᱱᱚᱝᱠᱟ᱾ ᱟᱨ ᱛᱟᱦᱚᱞᱮ ᱢᱟᱹᱭ ᱩᱱᱤ ᱡᱮ ᱢᱮᱴᱨᱤᱠᱮ ᱯᱟᱥ ᱞᱮᱜᱼᱟ᱾ ᱥᱮ ᱤᱭᱟᱹ ᱢᱮᱴᱨᱤᱠ ᱮ ᱯᱟᱥ ᱞᱮᱫᱟ᱾ ᱛᱤᱱᱟᱹᱜ ᱥᱟᱞ ᱨᱮ ᱱᱚᱣᱟᱢ ᱞᱟᱹᱭ ᱫᱟᱲᱮᱭᱟᱜᱼᱟ?
ᱵᱟᱝᱟ ᱫᱟ, ᱱᱚᱣᱟ ᱵᱟᱹᱧ ᱞᱟᱹᱭ ᱫᱟᱲᱮᱭᱟᱜᱼᱟ᱾
ᱦᱮᱸ ᱢᱮᱴᱨᱤᱠ ᱮᱸ ᱯᱟᱥ ᱞᱮᱫᱟ᱾ ᱩᱱᱤᱥ ᱥᱳ ᱪᱚᱵᱤᱥ ᱥᱟᱞ ᱨᱮ᱾
ᱚ ᱩᱱᱤ ᱫᱚ ᱦᱤᱱᱫᱤ ᱯᱟᱹᱨᱥᱤ ᱛᱮ, ᱩᱲᱤᱭᱟ ᱯᱟᱹᱨᱥᱤ ᱛᱮ ᱯᱟᱲᱦᱟᱣ ᱞᱮᱱᱟ ᱫᱟ?
ᱦᱮᱸ- ᱦᱮᱸ ᱜᱚᱴᱟ ᱫᱟᱬᱟᱸ ᱵᱷᱽᱟᱜᱟᱣ ᱮᱱᱟᱭ ᱾ᱢᱮᱱ ᱠᱷᱟᱱ ᱟᱨ ᱚᱱᱠᱟ ᱜᱮ ᱵᱟᱭ ᱠᱩᱥᱤ ᱟᱫᱟᱜᱼᱟ᱾ ᱢᱮᱱ ᱠᱷᱟᱱ ᱢᱟᱹᱭ ᱜᱩᱨᱩ ᱜᱚᱝᱠᱮ ᱪᱮᱫ ᱠᱚ ᱚᱱᱠᱟ ᱱᱟᱜ ᱮ ᱛᱮᱭᱟᱨ ᱞᱮᱫᱟ᱾ ᱵᱟᱝ ᱩᱱᱤ ᱭᱟᱜ ᱢᱤᱫᱴᱟᱹᱝ ᱯᱩᱛᱷᱤ ᱨᱮᱱᱟᱜ ᱧᱩᱛᱩᱢ ᱞᱟᱹᱭ ᱢᱮᱥᱮ ᱢᱟ?
ᱩᱱᱤ ᱭᱟᱜ ᱯᱩᱛᱷᱤ
ᱦᱮᱸ
ᱱᱮᱦᱚᱨ ᱥᱮᱨᱮᱧ,
ᱦᱮᱸ
ᱟᱨ ᱦᱚᱸ ᱟᱭᱢᱟ ᱯᱩᱛᱷᱤ ᱛᱮᱭᱟᱨ ᱞᱮᱫᱟ᱾ ᱫᱚ ᱱᱮᱛᱚᱜ ᱫᱚ ᱫᱤᱥᱟᱹ ᱵᱟᱝ ᱦᱤᱡᱩᱼᱜ ᱠᱟᱱᱟ ᱾ᱦᱮᱸ
ᱛᱟᱯᱚᱨᱮ ᱦᱤᱛᱟᱹᱞ
ᱦᱮᱸ
ᱟᱨᱚ ᱟᱭᱢᱟ - ᱟᱭᱢᱟ᱾ ᱯᱩᱛᱷᱤ ᱛᱮᱭᱟᱨᱛᱮ, ᱛᱟᱦᱚᱞᱮ ᱢᱟᱹᱭ ᱱᱚᱣᱟ ᱟᱵᱚ ᱡᱟᱦᱟᱸ ᱚᱞᱪᱤᱠᱤ ᱛᱮᱵᱚᱱ ᱚᱞᱪᱤᱠᱤ ᱛᱮᱵᱚᱱ ᱯᱟᱲᱦᱟ-ᱜ ᱠᱟᱱᱟ ᱥᱮ᱾ ᱯᱟᱲᱦᱟ-ᱜ ᱠᱟᱱᱟ ᱵᱚᱱ᱾ ᱢᱮᱱᱠᱷᱟᱱ ᱱᱚᱣᱟ ᱚᱞᱪᱤᱠᱤ ᱫᱚ ᱛᱤᱱᱟᱹᱜ ᱥᱟᱞᱨᱮ ᱥᱚᱝᱵᱤᱫᱷᱽᱟᱱ᱾ ᱚᱥᱴᱚᱢ ᱛᱚᱯᱚᱥᱤᱞ ᱨᱮ, ᱥᱮᱞᱮᱫ ᱮᱱᱟ?
ᱫᱩ ᱦᱟᱡᱟᱨ ᱛᱤᱱ ᱨᱮᱭᱟ-ᱜ ᱵᱟᱭᱤᱥ ᱮᱸ ᱰᱤᱥᱮᱢᱵᱚᱨ ᱨᱮ, ᱥᱮᱞᱮᱫ ᱞᱮᱱᱟ ᱱᱚᱣᱟ ᱫᱚ᱾
ᱟᱨ ᱛᱟᱦᱞᱮ ᱡᱚᱠᱷᱚᱱ ᱚᱥᱴᱚᱢ ᱛᱚᱯᱚᱥᱤᱞ ᱨᱮ, ᱫᱩ ᱦᱟᱡᱟᱨ ᱛᱮᱭᱤᱥ ᱥᱟᱞᱨᱮ ᱤᱭᱟᱹ ᱥᱮᱞᱮᱫ ᱞᱮᱱᱟ, ᱛᱚᱠᱷᱚᱱ ᱫᱚ ᱤᱭᱟᱹ ᱯᱨᱮᱥᱤᱰᱮᱸᱱᱴ ᱫᱚ ᱚᱠᱚᱭ ᱮ ᱛᱟᱦᱮᱸ ᱞᱮᱴᱱᱟ ᱾ ᱥᱮ ᱨᱟᱥᱴᱨᱚᱯᱚᱛᱤ ᱫᱚ ᱚᱠᱚᱭ ᱮ ᱛᱟᱦᱮᱸ ᱞᱮᱱᱟ?
ᱵᱟᱹᱧ ᱵᱟᱲᱟᱭᱟ᱾ ᱫᱟ ᱚᱱᱟ ᱫᱚ᱾
ᱦᱚᱸᱻ ᱴᱷᱤᱠ ᱟᱪᱷᱮ ᱢᱟᱹᱭ, ᱤᱧ ᱦᱚᱸ ᱱᱚᱣᱟ ᱫᱚ ᱟᱝᱸᱠᱷᱟᱡ ᱵᱟᱹᱧ ᱵᱟᱲᱟᱭᱟ ᱾ ᱢᱮᱱᱠᱷᱟᱱ ᱠᱩᱠᱞᱤ ᱠᱩᱠᱞᱤ ᱛᱮ ᱠᱩᱠᱞᱤ ᱨᱟᱠᱟᱵᱚ ᱜᱚᱫ ᱠᱟᱹᱫᱟᱹᱧ᱾ ᱴᱷᱤᱠ ᱟᱪᱷᱮ ᱱᱚᱣᱟ ᱫᱚ, ᱯᱚᱨᱮ ᱛᱮ ᱨᱚᱯᱚᱲ ᱦᱩᱭᱩᱜᱼᱟ᱾